ᱦᱮᱸ ᱛᱤᱦᱤᱧ ᱫᱚ ᱥᱮᱛᱟᱜ ᱠᱷᱚᱱ ᱜᱮ ᱫᱚᱢᱮ ᱫᱟᱜ ᱮᱫᱟᱭ᱾
ᱚ ᱫᱚᱢᱮ ᱦᱚᱭᱮᱜᱼᱟᱭ ᱥᱮ ᱪᱮᱫ?
ᱦᱮᱸ ᱦᱚᱭ ᱫᱟᱭ ᱩᱸ ᱫᱚᱢᱮ ᱡᱳᱨ ᱫᱚ ᱵᱟᱝᱟ᱾
ᱚᱻ ᱟᱨᱚ ᱟᱞᱮ ᱥᱮᱜ ᱫᱚ ᱨᱤᱢᱤᱞ ᱧᱮᱞᱚᱜ ᱠᱟᱱᱟ, ᱟᱯᱮ ᱥᱮᱫ?
ᱟᱞᱮ ᱥᱮᱫ ᱦᱚᱸ ᱨᱤᱢᱤᱞ ᱧᱮᱞᱚᱜ ᱠᱟᱱᱟ ᱦᱤᱡᱩᱜ-ᱟ ᱦᱟᱸᱜ ᱵᱮᱲᱟ ᱟᱹᱪᱩᱨ ᱠᱷᱟᱱ ᱜᱮ ᱦᱟᱸᱜ ᱟᱨᱼᱼ
ᱦᱳᱭ᱾ ᱪᱮᱫ ᱠᱚᱢ ᱠᱟᱹᱢᱤᱭᱮᱫ ᱛᱮ?
ᱮᱸᱻ ᱪᱤᱠᱟ ᱦᱚᱸ ᱵᱟᱝ ᱜᱮ ᱚᱲᱟᱜ ᱨᱮᱱᱟᱜ ᱠᱟᱢᱤ ᱠᱩᱧ ᱥᱟᱹᱛ ᱠᱮᱜ ᱛᱮ ᱱᱤᱛᱚᱜ ᱫᱚ ᱵᱟᱭᱨᱮ ᱥᱮᱫ ᱤᱧ ᱫᱩᱲᱩᱵ ᱠᱟᱱᱟ᱾ ᱫᱟᱠᱟ ᱩᱛᱩ ᱠᱚᱧ ᱥᱟᱹᱛ ᱠᱮᱫᱟ ᱤᱥᱤᱱ ᱵᱟᱥᱟᱝ ᱠᱚᱫᱚ ᱦᱚᱭ ᱠᱟᱱᱟ᱾
ᱚᱻ᱾ ᱤᱧ ᱦᱚᱸ ᱚᱱᱠᱟ ᱜᱮ ᱫᱟᱠᱟ ᱩᱛᱩ ᱤᱥᱤᱱ ᱵᱟᱥᱟᱝ ᱥᱟᱹᱛ ᱠᱟᱛᱮᱫ ᱟᱫᱚ ᱠᱟᱹᱴᱤᱡ ᱮ ᱫᱟᱜ ᱵᱟᱲᱟᱭᱮᱜ ᱛᱟᱦᱮᱱᱟ ᱚᱲᱟᱜ ᱨᱤᱧ ᱫᱩᱲᱩᱵᱼᱼ ᱠᱟᱱ ᱛᱟᱦᱮᱱ ᱟᱫᱚᱭ ᱯᱷᱟᱸᱠᱟ ᱠᱮᱜ ᱠᱷᱟᱱ ᱱᱚᱜ-ᱚᱭ ᱨᱚᱯᱚᱲᱚᱜ ᱞᱟᱹᱜᱤᱫ ᱱᱚᱱᱛᱤᱧ ᱦᱮᱡ ᱠᱟᱱᱟ᱾
ᱚᱸ ᱚ ᱟᱪᱪᱷᱟ ᱟᱪᱪᱷᱟ ᱤᱧ ᱦᱚᱸ ᱱᱚᱱᱛᱮ ᱵᱟᱭᱨᱮ ᱥᱮᱜ ᱨᱮᱜᱤᱧ ᱫᱩᱲᱩᱵ ᱟᱠᱟᱱᱟ᱾
ᱚ ᱫᱚᱢᱮᱭ ᱫᱟᱜ ᱫᱟᱭ ᱥᱮᱛᱟᱜ ᱠᱷᱚᱱᱮ ᱫᱟᱜ ᱫᱟ ᱢᱟᱸᱡᱟᱱᱮ ᱫᱟᱜ ᱫᱟ ᱟᱹᱭᱩᱵ ᱮ ᱫᱟᱜ ᱫᱟ ᱢᱟᱱᱮᱼᱼ ᱠᱟᱹᱣ ᱠᱟᱜ-ᱟ ᱩᱰᱩᱝ ᱜᱮ ᱵᱟᱭ ᱩᱰᱩᱝ ᱦᱚᱪᱚᱣᱟᱜ ᱠᱟᱱᱟ ᱟᱨ ᱠᱟᱢᱤ ᱦᱚᱸ ᱵᱟᱭ ᱠᱟᱢᱤ ᱦᱚᱪᱚᱣᱟᱜ ᱠᱟᱱᱟ᱾
ᱦᱚᱸᱻ᱾
ᱟᱫᱚ ᱪᱮᱫ ᱤᱭᱟᱹ ᱪᱮᱫ ᱞᱮᱠᱟ ᱢᱮᱱᱟᱜ ᱢᱮᱭᱟ?
ᱤᱧ ᱵᱮᱥ ᱜᱮ ᱢᱤᱱᱟᱹᱧᱟ᱾
ᱚᱲᱟᱜ ᱠᱚᱨᱮᱫ ᱫᱚ?
ᱦᱮᱸ ᱚᱲᱟᱜ ᱠᱚᱨᱮᱜ ᱦᱚᱸ ᱱᱤᱭᱟᱹ ᱜᱷᱟᱹᱲᱤᱡ ᱫᱚ ᱡᱷᱚᱛᱚ ᱜᱮ ᱵᱮᱥ ᱜᱮᱭᱟ ᱠᱚ
ᱚ ᱵᱩᱨᱩ ᱵᱚᱸᱜᱟ ᱢᱟ ᱚᱯᱮ ᱥᱩᱨ ᱫᱚ ᱵᱟᱢ ᱪᱟᱞᱟᱜᱼᱟ?
ᱦᱮᱸ ᱵᱩᱨᱩ ᱵᱚᱸᱜᱟ ᱢᱟ ᱱᱚᱜᱼᱚᱭ ᱥᱮᱴᱮᱨᱮᱱᱟ
ᱦᱮᱸ ᱵᱟᱠᱷᱟᱱ
ᱚᱼᱼ ᱚ, ᱞᱟᱦᱟ ᱠᱷᱚᱱ ᱫᱚ ᱢᱚᱱᱮ ᱦᱩᱭ ᱞᱮᱱᱟ ᱡᱮ ᱪᱟᱞᱟᱜ ᱦᱩᱭᱩᱜᱼᱟ ᱟᱫᱚ ᱦᱚᱸᱜ-ᱚ ᱱᱚᱝᱠᱟ ᱫᱟᱜ ᱮᱜᱼᱟᱭ ᱥᱮ ᱡᱟᱹᱯᱩᱫ ᱞᱮᱱᱠᱷᱟᱱ ᱫᱚ ᱪᱟᱞᱟᱜ ᱵᱟᱝ‌ ᱵᱩ ᱪᱚ ᱞᱮᱸᱡᱮᱫ ᱞᱚᱥᱚᱫ ᱜᱚᱴᱟ ᱦᱟᱸᱜ
ᱦᱮᱸ ᱟᱫᱚ ᱠᱚ ᱞᱟᱹᱭᱮᱫ ᱫᱚ ᱫᱚᱢᱮ ᱥᱤᱲᱤᱭ ᱠᱟᱫᱟ ᱠᱚ
ᱦᱮᱸ ᱤᱧ ᱦᱚᱧ ᱟᱸᱡᱚᱢᱮᱜ-ᱟ ᱡᱮ ᱥᱤᱲᱤ ᱠᱚ ᱵᱮᱱᱟᱣ ᱠᱟᱟᱜᱼᱟ ᱱᱤᱭᱟᱹ ᱵᱟᱨ ᱫᱚ ᱨᱟᱠᱟᱵ ᱛᱮ ᱚᱱᱟ ᱵᱩᱨᱩ ᱫᱮᱡᱚᱜ ᱛᱮᱫᱚ ᱠᱳᱱᱳ ᱚᱥᱩᱵᱤᱫᱟ ᱵᱟᱭ ᱦᱩᱭᱩᱜᱼᱟ
ᱦᱳᱭ ᱟᱫᱚ ᱚᱱᱟᱛᱤᱧ ᱞᱟᱹᱭ ᱮᱫᱟ ᱛᱟᱦᱞᱮ ᱵᱟᱢ ᱥᱮᱱᱚᱜ- ᱟ ᱥᱩᱨ ᱦᱚᱲ
ᱦᱮᱸ ᱟᱫᱚ ᱪᱟᱞᱟᱜ ᱜᱮ ᱢᱮᱱ ᱦᱩᱭᱩᱜ ᱠᱟᱱᱟ ᱦᱟᱯᱮ ᱦᱟᱸᱜ ᱟᱫᱚ ᱪᱮᱫ ᱦᱩᱭᱩᱜᱼᱟ ᱦᱟᱸᱜ ᱩᱱ ᱦᱤᱞᱳᱜ
ᱯᱟᱞᱮᱱ ᱨᱚᱦᱚᱭ ᱠᱚᱯᱮ ᱟᱬᱜᱚᱱ ᱠᱟᱱ ᱵᱟᱢ ᱞᱟᱹᱭ ᱮᱫᱟ
ᱵᱟᱝ ᱨᱚᱦᱚᱭ ᱠᱚᱫᱚ ᱟᱣᱨᱤ
ᱟᱪᱪᱷᱟ ᱯᱳᱭᱞᱳ ᱨᱚᱦᱚᱭ ᱨᱮ ᱟᱯᱮᱥᱮᱫ ᱦᱟᱺᱰᱤ ᱠᱚ ᱡᱮᱞ ᱫᱟᱠᱟ ᱩᱛᱩ ᱠᱚ ᱦᱚᱸ ᱧᱟᱢᱚᱜᱼᱟ ᱛᱚ
ᱩᱸ, ᱦᱟᱺᱰᱤ ᱠᱚ ᱡᱤᱞ ᱫᱠᱟ ᱠᱚ ᱦᱮᱸ ᱧᱟᱢᱚᱜᱼᱟ
ᱞᱟᱹᱭ ᱫᱟᱠᱚ ᱡᱟᱦᱟᱸᱭ ᱯᱩᱭᱞᱳ ᱠᱚ ᱨᱚᱦᱚᱭᱟ ᱩᱝᱠᱩ ᱫᱚᱠᱚ ᱮᱢᱚᱜᱼᱟ
ᱦᱮᱸ ᱮᱢᱚᱜ ᱜᱮᱭᱟ ᱟᱞᱮ ᱦᱚᱸᱞᱮ ᱮᱢᱚᱜ ᱜᱮᱭᱟ
ᱚ, ᱦᱚᱦᱚ ᱠᱟᱛᱮᱜ ᱡᱟᱜᱮ ᱵᱟᱨ ᱦᱚᱲ ᱜᱟᱱ ᱦᱮᱸ ᱵᱟᱝ
ᱦᱳᱭ ᱦᱳᱭ
ᱚᱝᱠᱟ ᱟᱞᱮ ᱦᱚᱸᱧ ᱟᱸᱡᱚᱢᱮᱫ ᱠᱚᱣᱟ ᱞᱟᱹᱭᱟᱫᱟᱠᱚ ᱡᱟᱦᱟᱸᱭ ᱜᱮ ᱱᱟᱜ ᱨᱚᱦᱚᱭᱟᱭ ᱯᱳᱭᱞᱳ ᱩᱱᱤ ᱴᱷᱮᱱᱜ ᱜᱮ ᱡᱚᱢ ᱪᱟᱞᱟᱜ ᱦᱩᱭᱩᱜᱼᱟ
ᱚ ᱦᱮᱸ ᱛᱚ
ᱟᱫᱚ ᱚᱱᱟᱛᱤᱧ ᱞᱟᱹᱭ ᱮᱫᱟ ᱟᱯᱮᱥᱮᱱ ᱦᱚᱸ ᱦᱟᱸᱜ ᱮᱢᱚᱜ-ᱟᱠᱚ ᱛᱚ
ᱦᱮᱸ ᱟᱞᱮ ᱥᱮᱱ ᱦᱚᱸ ᱯᱟᱹᱦᱤᱞ ᱫᱚ ᱟᱨᱦᱚᱸ ᱦᱮᱸ
ᱞᱟᱹᱭᱫᱟᱹᱧ ᱵᱟᱲᱜᱮ ᱠᱚᱨᱮᱫ ᱥᱟᱯᱷᱟ ᱥᱟᱯᱷᱟ ᱛᱮᱜᱮ ᱦᱚᱞᱟ ᱦᱚᱞᱟ ᱢᱟᱫᱷᱮᱨ ᱞᱮ ᱥᱟᱯᱷᱟᱭᱮᱫᱟ ᱛᱤᱦᱤᱧ ᱦᱚᱸᱞᱮ ᱥᱟᱯᱷᱟᱭᱮᱫᱟ ᱟᱫᱚ ᱥᱟᱯᱟ ᱦᱚᱸ ᱵᱟᱞᱮ ᱥᱟᱯᱷᱟ ᱫᱟᱲᱮᱭᱟᱜ ᱠᱟᱱᱟ ᱨᱚᱦᱚᱭ ᱦᱚᱸ ᱪᱮᱫ ᱦᱚᱸ ᱵᱟᱞᱮ ᱨᱚᱦᱚᱭ ᱫᱟᱲᱮᱭᱟᱜ ᱠᱟᱱᱟ
ᱚ ᱛᱟᱦᱞᱮ ᱥᱟᱯᱟ ᱫᱚᱯᱮ ᱯᱩᱨᱟᱹᱣ ᱠᱮᱜ-ᱟ ᱥᱮ ᱟᱹᱣᱨᱤ
ᱦᱮᱸ ᱥᱟᱯᱟ ᱫᱚ ᱡᱟᱦᱟᱸᱞᱮᱠᱟ ᱛᱮᱞᱮ ᱯᱩᱨᱟᱹᱣ ᱠᱮᱫᱟ ᱱᱚᱜ-ᱚ ᱱᱚᱝᱠᱟ ᱫᱟᱜ ᱫᱟᱜ ᱛᱮ ᱩᱢᱩᱞ ᱩᱢᱩᱞ ᱟᱛᱮᱫ ᱟᱨᱠᱤ
ᱚ, ᱟᱪᱪᱷᱟ ᱟᱪᱪᱷᱟ
ᱜᱷᱟᱱᱮ ᱜᱷᱟᱱᱮ ᱜᱮ ᱫᱟᱜ ᱦᱤᱡᱩᱜ ᱠᱟᱱᱟ ᱢᱤᱫ ᱢᱟ ᱢᱤᱫ ᱜᱷᱟᱹᱲᱤᱡ ᱮᱢ ᱫᱷᱩᱨᱟᱹᱜᱼᱟ ᱟᱨᱚᱭ ᱫᱟᱜ ᱮᱜᱼᱟ ᱟᱫᱚ ᱱᱚᱣᱟ ᱦᱚᱸᱛᱚ ᱡᱳ ᱛᱚ ᱟᱨ ᱵᱟᱭ ᱫᱟᱜ ᱮᱜᱼᱟ ᱡᱮ ᱠᱟᱹᱴᱤᱡ ᱡᱳᱨ ᱧᱚᱜ-ᱮ ᱫᱟᱜ ᱠᱮᱫᱟ ᱜᱷᱟᱹᱲᱤᱡ ᱧᱚᱜ-ᱮ ᱯᱷᱟᱸᱠᱟᱭᱟ ᱚᱝᱠᱟ ᱫᱚ ᱵᱟᱝ
ᱵᱟᱝ-ᱵᱟ ᱱᱚᱭᱟ ᱫᱚ ᱡᱟᱹᱯᱩᱫ ᱫᱟᱜ ᱠᱟᱱᱟ
ᱦᱳᱭ ᱟᱫᱚ ᱱᱚᱝᱠᱟᱭ ᱡᱟᱹᱯᱩᱫ ᱮᱫᱟ ᱠᱷᱮᱛ ᱵᱟᱹᱫᱽ ᱨᱮᱦᱚᱸ ᱵᱟᱝ ᱦᱤᱡᱩᱜ ᱠᱟᱱᱟ ᱫᱟᱜ ᱫᱚ ᱵᱟᱝ ᱛᱚᱸᱵᱟᱜ ᱠᱟᱱᱟ
ᱵᱟᱝ ᱵᱟᱝ ᱢᱟᱱᱮ ᱚᱱᱛᱮ ᱦᱚᱸ ᱠᱷᱮᱛ ᱠᱚᱨᱮ ᱫᱚ ᱵᱟᱝ ᱛᱚᱸᱵᱟ ᱟᱠᱟᱱᱟ
ᱟᱫᱚ ᱠᱷᱮᱛ ᱨᱮ ᱵᱟᱝ ᱛᱚᱸᱵᱟ ᱞᱮᱱᱠᱷᱟᱱ ᱢᱟ ᱡᱟᱹᱲᱤ ᱫᱟᱜ ᱡᱟᱹᱯᱩᱫ ᱫᱟᱜ ᱦᱚᱸ ᱪᱮᱫ ᱦᱚᱸ ᱠᱟᱹᱢᱤ ᱨᱮ ᱵᱟᱭ ᱞᱟᱜᱟᱜᱼᱟ
ᱵᱟᱝ ᱵᱟᱝ ᱦᱩᱸ ᱛᱟᱦᱞᱮ ᱛᱚᱞᱟ ᱠᱚᱫᱚ ᱦᱟᱨᱟᱣ ᱠᱟᱱ ᱛᱟᱯᱮᱭᱟ
ᱵᱟᱝ ᱟᱞᱮᱭᱟᱜ ᱫᱚ ᱵᱟᱝ ᱦᱟᱨᱟᱣ ᱟᱠᱟᱱᱟ ᱟᱫᱚ ᱚᱫᱫᱷᱮᱠ ᱠᱚᱣᱟᱜ ᱫᱚ ᱦᱟᱨᱟ ᱜᱚᱜ ᱟᱠᱟᱱ ᱜᱮᱭᱟ ᱟᱫᱚ ᱩᱱᱠᱩ ᱠᱚᱣᱟᱜ ᱜᱮ
ᱚ
ᱟᱫᱚ ᱱᱮ ᱦᱚᱲᱟᱜ ᱫᱚ ᱛᱟᱭᱚᱢ ᱛᱮ ᱦᱩᱭᱩᱜᱼᱟ ᱱᱟᱜ ᱠᱷᱟᱱ ᱦᱚᱲ ᱠᱚᱣᱟᱜ ᱜᱮ ᱦᱚ ᱨᱚᱦᱚᱭ ᱠᱚ ᱪᱟᱞᱟᱣ ᱵᱟᱲᱟ ᱦᱩᱭᱩᱜᱼᱟ
ᱚ ᱟᱯᱮ ᱫᱚ ᱛᱟᱭᱚᱢ ᱛᱮᱜᱮ ᱯᱮ ᱜᱤᱲᱤᱭ ᱠᱟᱜᱼᱟ
ᱦᱮᱸ ᱛᱟᱭᱚᱢ ᱛᱮᱜᱮᱞᱮ ᱜᱤᱲᱤᱭ ᱠᱟᱫᱟ ᱩᱱ ᱡᱚᱠᱷᱚᱱ ᱦᱚᱸ ᱚᱝᱠᱟ ᱵᱟᱹᱛᱟᱹᱲᱤ ᱵᱟᱞᱮ ᱧᱟᱢ ᱦᱚᱫ ᱠᱟᱫᱟ ᱵᱟᱞᱮ ᱜᱤᱰᱤᱭ ᱠᱟᱫᱟ ᱟᱨ ᱨᱩᱱᱦᱤ ᱨᱮᱦᱚᱸ ᱪᱮᱫ ᱮᱢ ᱜᱤᱰᱤᱭᱟ ᱫᱚᱢᱮ ᱥᱤᱛᱩᱝ ᱮᱫ ᱛᱟᱦᱮᱱᱮ ᱟᱨ ᱱᱚᱣᱟ ᱟᱢᱵᱟᱵᱩᱛᱤ ᱯᱚᱨᱮ ᱦᱚᱸᱢᱟ ᱱᱚᱝᱠᱟ ᱫᱟᱜ ᱟᱨ ᱥᱤᱛᱩᱝ ᱛᱟᱦᱞᱮ ᱫᱩᱥᱮᱫ ᱠᱟᱱᱟ
ᱦᱳᱭ ᱦᱳᱭ
ᱟᱫᱚ ᱜᱷᱩᱴᱩ ᱦᱩᱲᱩ ᱠᱚᱫᱚ ᱞᱚᱜᱚᱱ ᱫᱚ ᱜᱤᱲᱤ ᱜᱮ ᱢᱚᱱᱮ ᱦᱳᱭ ᱞᱮᱱᱟ ᱞᱟᱹᱭᱮᱫ ᱛᱟᱦᱮᱱᱟᱠᱚ ᱞᱟᱦᱟ ᱠᱷᱚᱱ ᱱᱟᱢᱤ ᱵᱟᱨᱥ ᱱᱟᱢᱤ ᱵᱚᱨᱥᱟ ᱟᱫᱚ ᱪᱤᱠᱟᱹᱛᱮᱢ ᱜᱤᱲᱤ ᱜᱚᱫᱟ ᱩᱱᱟᱹᱜ ᱥᱤᱛ ᱥᱤᱛᱩᱝ ᱨᱮᱦᱚᱸ ᱜᱚᱡ ᱪᱟᱵᱟᱜᱼᱟ ᱦᱟᱸᱜ ᱟᱨ ᱠᱤᱨᱤᱧ ᱪᱟᱨᱟ ᱛᱚ ᱚᱲᱟᱜ ᱨᱮᱱᱟᱜ ᱦᱩᱲᱩ ᱠᱷᱟᱱ ᱫᱚᱢ ᱞᱟᱹᱭᱟ ᱵᱟᱨ ᱯᱮ ᱫᱷᱟᱹᱧ ᱜᱤᱰᱤᱭᱟ
ᱚ ᱟᱪᱪᱷᱟ ᱟᱯᱮ ᱫᱚ ᱠᱤᱨᱤᱧᱟᱯᱮ?
ᱟᱫᱚ ᱦᱚᱸᱜ-ᱚᱭ ᱦᱚᱯᱟᱨ ᱠᱚᱛᱮ ᱞᱮ ᱫᱟᱞ ᱚᱪᱚᱭᱮᱫ ᱛᱮ ᱦᱩᱲᱩ ᱠᱚ ᱵᱷᱮᱡᱟᱨᱚᱜ ᱠᱟᱱᱟ ᱟᱫᱚ ᱚᱲᱟᱜ ᱨᱮᱱᱟᱜ ᱫᱚ ᱪᱤᱠᱟᱹᱛᱮᱢ ᱵᱟᱪᱷᱟᱣᱟ
ᱚ ᱦᱮᱸ ᱛᱚ ᱟᱞᱮ ᱫᱚ
ᱪᱟᱨᱟ ᱠᱚᱢ ᱫᱟᱞ ᱫᱚᱦᱚᱭᱟ
ᱦᱳᱭ
ᱱᱤᱛᱚᱜ ᱫᱚ ᱵᱟᱝ ᱜᱟᱱᱚᱜ ᱠᱟᱱᱟ ᱱᱚᱣᱟ ᱫᱚ
ᱚ ᱟᱪᱪᱷᱟ ᱟᱞᱮ ᱫᱚ ᱚᱲᱟᱜ ᱨᱮᱱᱟᱜ ᱜᱮᱞᱮ ᱜᱤᱰᱤ ᱟᱠᱟᱜᱼᱟ ᱚᱲᱟᱜ ᱨᱮᱱᱟᱜ ᱦᱩᱲᱩ ᱜᱮ
ᱚᱱᱟ ᱜᱮᱛᱚ ᱵᱷᱟᱜᱤᱭᱟ ᱚᱲᱟᱜ ᱨᱮᱱᱟᱜ ᱜᱤ ᱟᱫᱚ ᱚᱱᱟ ᱠᱷᱟᱱ ᱫᱚ ᱵᱟᱝ ᱡᱟᱱᱟᱢ ᱞᱮᱱ ᱨᱮᱦᱚᱸ ᱫᱚᱲᱦᱟ ᱯᱚᱲᱦᱟᱢ ᱜᱤᱰᱤ ᱫᱟᱲᱮᱭᱟᱜᱼᱟ ᱢᱮᱱᱠᱷᱟᱱ ᱠᱤᱨᱤᱧᱟᱜ ᱫᱚ ᱚᱦᱚᱠᱮᱭᱟᱢ ᱥᱮ
ᱵᱟᱝ ᱦᱮᱸ
ᱟᱫᱚ ᱱᱚᱜ ᱱᱚᱝᱠᱟ ᱫᱚᱢᱮ ᱞᱚᱜᱚᱱ ᱦᱩᱭᱩᱜ ᱠᱟᱱᱟ ᱱᱮ ᱦᱚᱲ ᱦᱚᱸ ᱡᱮ ᱤᱭᱟᱹ ᱦᱚᱯᱟᱨ ᱠᱚᱛᱮ ᱫᱟᱞ ᱵᱟᱲᱟ ᱦᱩᱭ ᱜᱚᱫ ᱮᱱᱟ,
ᱦᱮᱸ ᱢᱤᱫ ᱫᱤᱱ ᱛᱮᱜᱮ ᱦᱩᱭ ᱮᱱᱟ ᱟᱫᱚ ᱚᱱᱟ ᱜᱮᱢᱮᱨ ᱦᱚᱸ ᱵᱟᱝ ᱦᱩᱭ ᱞᱮᱱᱟ ᱪᱮᱫ ᱦᱚᱸ ᱵᱟᱝ ᱦᱩᱭ ᱞᱮᱱᱟ ᱟᱫᱚ ᱱᱤᱛᱚᱜ ᱫᱚ ᱪᱟᱨᱟ ᱡᱚᱠᱷᱚᱱ ᱨᱮᱫᱚ ᱚᱥᱩᱵᱤᱫᱷᱟᱜ ᱠᱟᱱᱟ
ᱦᱚᱸ ᱛᱚᱠᱷᱚᱱ ᱫᱚ ᱢᱟᱱᱮ ᱟᱹᱰᱤ ᱞᱚᱜᱚᱱ ᱠᱟᱹᱢᱤ ᱢᱟᱱᱮ ᱞᱚᱜᱚᱱ ᱦᱩᱭᱩᱜ ᱠᱟᱱᱟ ᱟᱹᱰᱤ ᱥᱚᱞᱦᱮ ᱛᱮ
ᱦᱳᱭ ᱟᱹᱰᱤ ᱥᱚᱞᱦᱮ ᱛᱮ ᱠᱟᱹᱢᱤ ᱠᱚ ᱦᱩᱭᱩᱜ ᱠᱟᱱᱟ ᱟᱨ ᱱᱤᱛᱚᱜ ᱫᱚ ᱱᱚᱝᱠᱟ ᱚᱥᱩᱵᱤᱫᱷᱟᱜ ᱠᱟᱱᱟ
ᱦᱩᱜ ᱩᱸ
ᱟᱨ ᱤᱭᱟᱹ ᱡᱟᱦᱟᱱᱟᱜ ᱥᱟᱲᱮ ᱠᱚᱢ ᱟᱸᱡᱚᱢ ᱮᱫᱟ ᱤᱧ ᱫᱷᱟᱨᱮ ᱠᱷᱚᱱ
ᱡᱟᱦᱟᱱᱟᱜ ᱥᱟᱰᱮ ᱵᱟᱝᱜᱮ,
ᱟᱞᱮ ᱱᱚᱛᱮ ᱫᱚᱢᱮ ᱫᱟᱨᱮ ᱠᱚ ᱢᱟᱜ ᱮᱫ-ᱟ ᱟᱫᱚ ᱚᱱᱟᱜᱤᱧ ᱞᱟᱹᱭ ᱮᱫᱟ ᱯᱟᱞᱮᱱ ᱥᱟᱰᱮ ᱟᱸᱡᱚᱢᱚᱜ ᱠᱟᱱ
ᱵᱟᱝᱜᱮ ᱵᱟᱝ ᱟᱸᱡᱚᱢᱚᱜ ᱠᱟᱱᱟ
ᱚ
ᱟᱨ ᱪᱮᱫᱟᱜ ᱠᱚ ᱢᱟᱜ ᱮᱫᱟ?
ᱚ ᱟᱹᱠᱷᱨᱤᱧ ᱠᱟᱜᱼᱟ ᱠᱚ ᱟᱨ ᱞᱚᱴ ᱮᱫᱟᱠᱚ
ᱚ ᱟᱪᱪᱷᱟ ᱟᱪᱪᱷᱟ ᱟᱯᱮ ᱥᱮᱱ ᱫᱚ ᱛᱟᱦᱚᱞᱮ ᱵᱤᱨ ᱠᱚ ᱢᱮᱱᱟᱜ ᱟᱥᱮ ᱵᱟᱝ?
ᱦᱮᱸ ᱵᱤᱨ ᱢᱮᱱᱟᱜ ᱟᱠᱟᱜ-ᱟ ᱚᱱᱟᱛᱮ ᱜᱮ ᱱᱚᱜ-ᱚᱭ ᱠᱟᱹᱴᱤᱡ ᱫᱚᱠᱚ ᱞᱚᱴ ᱮᱫ ᱛᱟᱞᱮᱭᱟ ᱟᱨᱠᱤ
ᱚ
ᱟᱫᱚ ᱚᱲᱟᱜ ᱨᱮᱢᱟ ᱴᱟᱣᱟᱨ ᱵᱟᱭ ᱧᱟᱢᱟᱭ ᱛᱚ ᱯᱷᱟᱸᱠᱟ ᱠᱷᱚᱱ ᱨᱚᱲ ᱦᱩᱭᱩᱜ ᱠᱟᱱᱟ ᱟᱫᱚ ᱞᱟᱹᱭ ᱮᱫᱟᱹᱧ ᱯᱟᱞᱮᱱᱮ ᱟᱸᱡᱚᱢᱚᱜ ᱠᱟᱱ
ᱵᱟᱝ ᱵᱟᱝ, ᱵᱟᱝ ᱟᱸᱡᱚᱢᱚᱜ ᱠᱟᱱᱟ ᱴᱷᱤᱠ ᱴᱷᱟᱠ ᱜᱮ ᱨᱚᱲ ᱠᱚᱫᱚ ᱟᱸᱡᱚᱢᱚᱜ ᱠᱟᱱᱟ
ᱚ ᱟᱫᱚ ᱟᱨ ᱱᱚᱜ-ᱱᱚᱠ ᱚᱱᱠᱟ ᱱᱤᱛᱚᱝ ᱦᱚᱸ ᱡᱤᱯᱤᱠ ᱡᱤᱯᱤᱠ ᱫᱚᱭ ᱫᱟᱜ ᱮᱫ ᱜᱮᱭᱟ, ᱫᱟᱜ ᱫᱚ ᱵᱟᱭ ᱵᱚᱱᱫᱚ ᱩᱛᱟᱹᱨ ᱟᱠᱟᱜᱼᱟ ᱟᱫᱚ ᱦᱚᱭ ᱦᱚᱸᱭ ᱦᱚᱭ ᱮᱫᱟ ᱫᱟᱜ ᱦᱚᱸᱭ ᱫᱟᱜ ᱮᱫᱟ ᱟᱫᱚ ᱯᱷᱟᱸᱠᱟ ᱨᱮ ᱢᱮᱱᱟᱜ ᱟᱠᱟᱜ ᱫᱤᱧᱟ ᱦᱟᱸᱜ ᱟᱫᱚ ᱤᱧ ᱫᱚ ᱯᱟᱞᱮᱱ ᱥᱟᱰᱮ ᱠᱚ ᱟᱸᱡᱚᱢᱚᱜ ᱠᱟᱱ
ᱚ ᱵᱟᱝ ᱜᱮ ᱵᱟᱝ ᱟᱸᱡᱚᱢᱚᱜ ᱠᱟᱱᱟ
ᱦᱩᱸ ᱪᱮᱫ ᱦᱚᱸ ᱠᱟᱹᱢᱤ ᱨᱮᱱᱟᱜ ᱫᱚ ᱵᱟᱝ ᱦᱩᱭᱩᱜ ᱠᱟᱱᱟ ᱱᱚᱣᱟ ᱫᱟᱜ ᱛᱮᱫᱚ ᱟᱫᱚ ᱱᱚᱝᱠᱟ ᱠᱟᱹᱢᱤ ᱠᱚ ᱡᱟᱦᱟᱸ ᱢᱚᱱᱮ ᱦᱩᱭᱩᱜ ᱠᱟᱱᱟ ᱚᱱᱟ ᱠᱚᱦᱚᱸ ᱵᱟᱭ
ᱚᱸ
ᱟᱫᱚ ᱵᱟᱝᱫᱚ ᱵᱩᱨᱩ ᱵᱚᱸᱜᱟ ᱞᱟᱦᱟ ᱨᱮᱜᱮ ᱫᱚᱢᱮᱭ ᱫᱟᱜ ᱵᱟᱝ ᱫᱚ ᱪᱮᱫ ᱞᱮᱠᱟ ᱥᱮ ᱵᱩᱨᱩ ᱵᱚᱸᱜᱟ ᱦᱤᱡᱩᱜ ᱠᱟᱱ ᱛᱮᱜᱮ ᱫᱟᱜ ᱫᱚᱭ ᱱᱩᱱᱟᱹᱜ ᱮ ᱫᱟᱜ ᱮᱫᱼᱟ
ᱦᱮᱸ ᱪᱚᱝ ᱚᱠᱟ ᱠᱚ ᱡᱚᱠᱷᱚᱱ ᱫᱚ ᱵᱩᱨᱩ ᱵᱚᱸᱜᱟ ᱨᱮ ᱫᱚᱢᱮ ᱡᱟᱹᱯᱩᱫ ᱜᱤᱭᱟᱭ
ᱦᱳᱭ
ᱱᱤᱭᱟᱹ ᱵᱟᱨ ᱦᱚᱪᱚᱭ ᱡᱟᱹᱯᱩᱫ ᱦᱟᱸᱜ ᱫᱚᱢᱮ
ᱦᱮᱸ ᱪᱚᱝ ᱞᱟᱹᱭ ᱮᱫ ᱟᱠᱚ ᱛᱚ ᱨᱚᱦᱚᱭ ᱛᱩᱫ ᱨᱚᱦᱚᱭ ᱠᱟᱛᱮᱜ ᱵᱩᱨᱩ ᱵᱚᱸᱜᱟ ᱧᱮᱞ ᱠᱚ ᱪᱟᱞᱟᱜᱼᱟ ᱱᱚᱝ
ᱦᱳᱭ ᱦᱳᱭ ᱦᱮᱸ ᱤᱧᱦᱩᱧ ᱟᱸᱡᱚᱢ ᱟᱠᱟᱫᱼᱟ
ᱟᱫᱚ ᱯᱟᱞᱮᱱ ᱜᱮ ᱦᱟᱜ ᱠᱷᱟᱱ ᱚᱱᱟ ᱛᱮᱜᱮ ᱫᱟᱜ ᱮᱫ ᱮ ᱩᱱᱟᱹᱜ ᱜᱟᱱ ᱫᱚ
ᱦᱳᱭ
ᱟᱨ ᱦᱚᱸᱜ ᱚᱭ ᱢᱤᱫ ᱵᱟᱨ ᱡᱩᱫᱤ ᱱᱤᱛᱚᱝ ᱦᱚᱸ ᱡᱟᱦᱟᱱᱟᱜ ᱵᱟᱢ ᱨᱚᱦᱚᱭ ᱡᱚᱝ ᱫᱟᱲᱮᱭᱟᱜᱼᱟ ᱵᱟᱲᱜᱮ ᱡᱷᱟᱲᱜᱮ ᱨᱮ ᱛᱟᱦᱚᱞᱮ ᱟᱨ ᱚ ᱛᱟᱭᱚᱢ ᱛᱮ ᱡᱷᱟᱢᱮᱞᱟ ᱜᱮᱭᱟ᱾ ᱵᱟᱝ ᱦᱩᱭᱩᱜ ᱞᱟᱹᱜᱤᱫᱚᱜᱼᱟ ᱡᱟᱨᱠᱟᱜᱼᱟ ᱪᱤᱠᱟᱹᱜᱼᱟ
ᱦᱮᱸ
ᱚᱱᱟᱛᱮ ᱱᱤᱛᱚᱝ ᱫᱚ ᱨᱚᱦᱚᱭ ᱞᱮᱠᱷᱟᱱ ᱱᱤᱛᱚᱜ ᱫᱚ ᱫᱟᱜ ᱫᱟᱭ ᱥᱤᱛᱩᱝ ᱫᱟᱭ ᱚᱱᱟᱫᱚ ᱛᱚᱵᱩ ᱠᱟᱹᱴᱤᱡ ᱤᱭᱟᱹᱭ ᱧᱟᱢᱟ ᱥᱟᱸᱦᱸᱮᱫ ᱮ ᱧᱟᱢᱟ
ᱦᱟᱥᱟ ᱨᱮᱦᱮᱫ ᱨᱮ
ᱦᱚᱸ
ᱟᱨ ᱛᱟᱭᱚᱢ ᱛᱮᱫᱚ ᱱᱟᱜ ᱠᱷᱟᱱ ᱟᱫᱚ ᱩᱱᱫᱚ ᱤᱭᱟᱹᱜᱼᱟ ᱡᱷᱚᱛᱚ ᱵᱚᱨᱚᱡᱚᱜᱼᱟ ᱜᱩᱡᱩᱜᱼᱟ ᱵᱟᱝ ᱡᱟᱱᱟᱢᱚᱜᱼᱟ
ᱦᱮᱸ ᱡᱷᱚᱛᱚ ᱜᱚᱡ ᱪᱟᱵᱟᱜ ᱟ ᱦᱟᱜ
ᱦᱩᱸ ᱫᱚᱢᱮ ᱴᱟᱺᱰᱤ ᱤᱭᱟᱹ ᱡᱟᱭᱜᱟ ᱦᱚᱸᱛᱚ ᱵᱟᱝ ᱠᱟᱱᱟ ᱡᱮ ᱫᱟᱜ ᱮ ᱫᱟᱹᱲ ᱜᱚᱫᱟ ᱚᱱᱟ ᱫᱟᱜ ᱦᱚᱸᱛᱚ ᱛᱚᱸᱵᱟᱜ ᱠᱟᱱᱟ ᱡᱟᱦᱟᱸ ᱠᱚᱨᱮ ᱨᱚᱦᱚᱭ ᱦᱩᱭᱩᱜ ᱠᱟᱱᱟ᱾
ᱦᱮᱸ
ᱠᱷᱮᱛ ᱠᱚᱨᱮ ᱡᱟᱦᱟᱸ ᱞᱮᱠᱟ ᱛᱚᱸᱵᱟ ᱨᱮᱱᱟᱜ ᱠᱟᱛᱷᱟ ᱚᱱᱠᱟ ᱛᱚᱸᱵᱟ ᱞᱮᱱᱠᱷᱟᱱ ᱱᱟᱯᱟᱭ ᱠᱚᱜᱼᱟ ᱟᱫᱚ ᱵᱟᱲᱜᱮ ᱡᱷᱟᱲᱜᱮ ᱜᱮ ᱫᱚᱢᱮ ᱛᱚᱸᱚᱵᱟᱜ ᱠᱟᱱᱟ᱾
ᱠᱳᱱᱳ ᱠᱟᱡᱽ ᱨᱮᱫᱚ ᱵᱟᱝ ᱞᱟᱜᱟᱜ ᱠᱟᱱᱟ ᱚᱱᱟ ᱫᱟᱜ ᱫᱚ
ᱵᱟᱝ ᱠᱟᱡᱽ ᱨᱮᱫᱚ ᱵᱟᱝ ᱞᱟᱜᱟᱜ ᱠᱟᱱᱟ ᱢᱤᱫ ᱵᱟᱨ ᱵᱮᱸᱜᱟᱲ ᱠᱚ ᱨᱚᱦᱚᱭ ᱦᱩᱭ ᱠᱟᱱᱟ ᱟᱠᱷᱨᱤᱧ ᱞᱟᱹᱜᱤᱫ ᱛᱮ ᱟᱫᱚ ᱚᱱᱟ ᱠᱚᱦᱚᱸ ᱱᱚᱜ ᱚᱭ ᱫᱚᱢᱮ ᱠᱚ ᱛᱤᱡᱩᱭᱮᱫᱼᱟ
ᱫᱟᱜ ᱠᱷᱟᱹᱛᱤᱨ
ᱫᱟᱜ ᱠᱷᱟᱹᱛᱤᱨ ᱛᱮ ᱥᱯᱨᱮ ᱠᱚ ᱵᱟᱝ ᱞᱟᱜᱟᱜ ᱠᱟᱱᱟ ᱵᱟᱝ ᱪᱤᱠᱟᱹᱜ ᱠᱟᱱᱟ
ᱚ
ᱫᱚᱢᱮ ᱠᱚ ᱛᱤᱡᱩ ᱠᱚ ᱥᱟᱵ ᱟᱠᱟᱫᱟ ᱵᱟᱦᱟ ᱠᱚᱦᱚᱸ ᱵᱟᱝ ᱠᱚ ᱵᱟᱦᱟ ᱦᱚᱪᱚᱣᱟᱜ ᱠᱟᱱᱟ᱾
ᱚᱻ ᱞᱟᱹᱭᱫᱟᱹᱧ ᱛᱟᱦᱚᱞᱮ ᱪᱟᱥ ᱠᱟᱹᱢᱤ ᱫᱚᱢ ᱵᱟᱲᱟᱭ ᱜᱮᱭᱟ ᱛᱚ ᱛᱟᱦᱚᱞᱮ
ᱦᱮᱸ ᱪᱟᱥ ᱠᱟᱹᱢᱤ ᱢᱟ ᱵᱟᱲᱟᱭ ᱜᱮ ᱜᱤᱫᱽᱨᱟᱹ ᱠᱷᱚᱱ ᱪᱟᱥ ᱠᱟᱹᱢᱤ ᱠᱚᱜᱮ ᱱᱤᱡᱮ ᱫᱚ ᱧᱮᱞ ᱦᱩᱭ ᱠᱟᱱᱟ ᱟᱫᱚ ᱚᱱᱟᱛᱮ ᱪᱟᱥ ᱠᱟᱹᱢᱤ ᱫᱚ ᱵᱟᱲᱟᱭ ᱜᱮᱭᱟ᱾
ᱚ ᱪᱮᱫ ᱪᱮᱫ ᱠᱟᱹᱢᱤ ᱠᱚᱢ ᱵᱟᱲᱟᱭᱟ ᱛᱟᱦᱚᱞᱮ
ᱠᱟᱹᱢᱤ ᱫᱚ ᱱᱟᱜ ᱱᱤᱛᱚᱜ ᱫᱚ ᱟᱵᱚᱣᱟᱜ ᱡᱟᱦᱟᱸ ᱛᱤᱱᱟᱹᱜ ᱠᱟᱹᱢᱤ ᱢᱮᱱᱟᱜᱼᱟ ᱥᱟᱱᱟᱢ ᱞᱮᱠᱟᱱᱟᱜ ᱜᱤᱧ ᱵᱟᱲᱟᱭᱟ᱾ ᱟᱫᱚ ᱱᱚᱝᱠᱟ ᱫᱚ ᱱᱤᱡᱮ ᱛᱮᱫᱚ ᱠᱟᱹᱢᱤ ᱠᱚᱫᱚ ᱵᱟᱝ ᱦᱩᱭ ᱟᱠᱟᱱᱟ᱾ ᱡᱮ ᱤᱧ ᱦᱩᱧ ᱠᱟᱹᱢᱤ ᱠᱟᱫᱟ ᱥᱮᱧ ᱪᱤᱠᱟᱹ ᱠᱟᱫᱟ ᱠᱟᱹᱢᱤ ᱫᱩᱧ ᱵᱟᱲᱟᱭᱟ ᱡᱩᱫᱤ ᱠᱟᱹᱢᱤ ᱱᱚᱝᱠᱟ ᱞᱟᱹᱭ ᱦᱩᱭᱩᱜᱼᱟ ᱛᱚ ᱠᱟᱹᱢᱤ ᱫᱚᱧ ᱫᱟᱲᱮᱭᱟᱜᱼᱟ᱾
ᱚ ᱟᱪᱪᱷᱟ ᱟᱨ ᱛᱩᱫ ᱨᱚᱦᱚᱭ ᱠᱚᱫᱚᱢ ᱵᱟᱲᱟᱭ ᱜᱮᱭᱟ ᱥᱮ ᱵᱟᱝ?
ᱦᱮᱸ ᱟᱫᱚ ᱛᱩᱫ ᱫᱚᱧ ᱵᱟᱰᱟᱭ ᱨᱮᱦᱚᱸ ᱫᱚᱢᱮ ᱫᱚ ᱵᱟᱹᱧ ᱛᱩᱫ ᱫᱟᱲᱮᱭᱟᱜᱼᱟ ᱟᱫᱚ ᱨᱚᱦᱚᱭ ᱫᱚ ᱠᱟᱹᱴᱤᱡ ᱤᱧ ᱩᱥᱟᱹᱨᱟ ᱫᱟᱲᱮᱭᱟᱜᱼᱟ᱾
ᱚ ᱟᱪᱪᱷᱟ ᱤᱧ ᱦᱚᱸ ᱚᱱᱠᱟ ᱜᱮ ᱛᱩᱫ ᱫᱚ ᱵᱟᱹᱧ ᱫᱟᱲᱮᱭᱟᱜᱼᱟ ᱨᱚᱦᱚᱭ ᱫᱚᱧ ᱩᱥᱟᱹᱨᱟ ᱫᱟᱲᱮᱭᱟᱜᱼᱟᱠᱷᱟᱱ ᱛᱩᱫ ᱫᱚ ᱵᱟᱹᱧ ᱫᱟᱲᱮᱭᱟᱜᱼᱟ ᱟᱨᱠᱤ᱾
ᱦᱳᱭ ᱟᱫᱚ ᱛᱩᱫ ᱠᱟᱛᱮᱜ ᱟᱨᱚ ᱟᱴᱷᱤ ᱦᱩᱭᱩᱜᱼᱟ᱾
ᱦᱚᱸ
ᱦᱟᱸᱜ ᱠᱷᱟᱱ ᱠᱚᱪᱞᱟᱣ ᱠᱚ ᱵᱟᱢ ᱜᱟᱱ ᱞᱮᱠᱷᱟᱱ ᱨᱟᱹᱯᱩᱫ ᱦᱚᱪᱚᱭᱟᱢ ᱛᱚᱞᱟ ᱠᱚ
ᱦᱩᱸ ᱜᱟᱱ ᱱᱚᱥᱴᱚᱜ ᱜᱤᱰᱤᱜ-ᱟ
ᱦᱳᱭ ᱚᱱᱟ ᱚᱱᱟ ᱠᱚᱜᱮ ᱵᱟᱹᱧ ᱵᱟᱲᱟᱭᱟ ᱟᱫᱚ ᱛᱩᱫ ᱫᱩᱧ ᱛᱩᱫᱟ ᱵᱟᱝ ᱫᱚ ᱵᱟᱝ ᱛᱚᱞ ᱠᱟᱹᱛᱤᱧᱟᱠᱚ ᱠᱚᱪᱞᱟᱣ ᱠᱟᱹᱛᱤᱧᱟᱠᱚ ᱚᱱᱠᱟ ᱨᱚᱦᱚᱭ ᱛᱩᱫ ᱫᱚ ᱵᱟᱠᱷᱟᱱ ᱫᱚ ᱛᱩᱫ ᱫᱚ ᱦᱳᱭᱳᱜ ᱜᱮᱭᱟ ᱾
ᱚ ᱞᱮᱫᱤᱧ ᱡᱷᱚᱛᱚ ᱠᱟᱹᱢᱤ ᱜᱮᱢ ᱵᱟᱲᱟᱭᱟ ᱛᱟᱦᱚᱞᱮ ᱵᱟᱲᱟᱭ ᱫᱚ᱾
ᱦᱚ ᱢᱟᱱᱮ ᱱᱚᱝᱠᱟ ᱮᱠᱟᱞ ᱞᱟᱹᱭ ᱫᱚ ᱵᱟᱝ ᱜᱟᱱᱚᱜᱼᱟ ᱡᱮ ᱵᱟᱹᱧ ᱵᱟᱲᱟᱭᱟ ᱟᱨ ᱵᱟᱹᱧ ᱫᱟᱲᱮᱭᱟᱜᱼᱟ ᱚᱱᱠᱟᱱᱟᱜ ᱫᱚ᱾ ᱚᱱᱮ ᱫᱟᱲᱮ ᱫᱩᱧ ᱫᱟᱲᱮᱭᱟᱜᱼᱟ᱾
ᱚ ᱟᱪᱷᱟ ᱟᱪᱷᱟ ᱦᱮᱸᱛᱚ
ᱱᱤᱡᱮᱨᱟᱜ ᱱᱚᱣᱟ ᱠᱚ ᱠᱟᱹᱢᱤ ᱠᱚᱫᱚ ᱥᱮᱬᱟ ᱠᱟᱜ ᱦᱚᱸ ᱫᱚᱨᱠᱟᱨ ᱠᱟᱱ ᱜᱮᱭᱟ ᱱᱚᱣᱟ ᱠᱚ ᱞᱟᱹᱜᱤᱫ ᱛᱮᱦᱚᱸ ᱡᱩᱫᱤ ᱯᱟᱸᱡᱟ ᱵᱟᱲᱟ ᱦᱩᱭᱩᱜᱼᱟ ᱛᱟᱦᱚᱞᱮ ᱛᱚ ᱡᱷᱟᱢᱮᱞᱟ ᱜᱮᱭᱟ ᱥᱮ᱾
ᱦᱮᱸᱮ ᱮ ᱠᱟᱹᱢᱤ ᱥᱮᱬᱟ ᱫᱚ ᱫᱚᱨᱠᱟᱨ ᱜᱮ ᱥᱮ ᱱᱤᱡᱮ ᱠᱟᱹᱢᱤᱢ ᱵᱟᱲᱟᱭ ᱠᱷᱟᱱ ᱦᱚᱲ ᱠᱚᱥᱟᱢᱚᱫᱤ ᱵᱟᱝ ᱦᱩᱭᱩᱜᱼᱟ᱾ ᱟᱨ ᱵᱟᱢ ᱵᱟᱲᱟᱭ ᱠᱷᱟᱱ ᱦᱚᱲ ᱠᱚᱥᱟᱢᱚᱫᱤ ᱢᱮ ᱚᱠᱟ ᱥᱚᱢᱚᱭ ᱨᱮᱢ ᱧᱟᱢᱮᱭᱟ ᱵᱟᱢ ᱧᱟᱢᱮᱭᱟ᱾ ᱠᱟᱹᱢᱤ ᱥᱤᱢᱤᱝ ᱨᱮ
ᱚᱱᱟᱛᱮ ᱱᱤᱡᱮᱨᱟᱜ ᱴᱩᱠᱤᱴᱟᱠᱤ ᱠᱟᱹᱢᱤ ᱠᱚᱫᱚ ᱵᱟᱲᱟᱭ ᱦᱩᱭ ᱟᱠᱟᱱᱟ ᱱᱤᱡᱮ ᱞᱮᱠᱟᱛᱮᱫᱚ ᱟᱨᱠᱤ ᱫᱟᱲᱮᱭᱟᱜ ᱦᱩᱭᱩᱜᱼᱟ᱾
ᱚ
ᱱᱤᱭᱟᱹ ᱦᱚᱜ ᱚᱭ ᱱᱤᱡᱮᱨᱟᱜ ᱚᱲᱟᱜ ᱠᱚ ᱡᱮᱨᱮᱲ ᱯᱚᱛᱟᱣ ᱠᱚ ᱮᱛᱚᱦᱚᱵ ᱠᱟᱛᱮᱜ ᱤᱥᱤᱱ ᱵᱟᱥᱟᱝ ᱛᱟᱯᱚᱨᱮ ᱱᱚᱣᱟ ᱠᱷᱮᱛ ᱵᱟᱹᱫᱽ ᱨᱮᱱᱟᱜ ᱠᱟᱹᱢᱤ ᱥᱟᱶᱛᱮ ᱟᱨᱚ ᱟᱭᱢᱟ ᱡᱟᱦᱟᱸ ᱠᱟᱹᱢᱤ ᱠᱚ ᱢᱮᱱᱟᱜ ᱟᱠᱟᱟᱜᱼᱟ ᱚᱱᱟ ᱠᱚ ᱠᱟᱹᱢᱤ ᱠᱚᱫᱚ ᱵᱟᱲᱟᱭ ᱢᱮᱱᱟᱜ ᱟᱠᱟᱟᱜᱼᱟ ᱟᱨᱠᱤ ᱚᱱᱠᱟ ᱠᱟᱹᱢᱤ ᱫᱚ ᱫᱟᱲᱮᱭᱟᱜ ᱦᱩᱭᱩᱜᱼᱟ
ᱟᱹᱰᱤ ᱱᱟᱯᱟᱭ ᱜᱮ ᱛᱟᱦᱚᱞᱮ
ᱦᱮᱸ ᱟᱫᱚ ᱠᱟᱹᱢᱤᱨᱮ ᱨᱟᱹᱥᱠᱟᱹ ᱵᱩᱡᱷᱟᱹᱜ ᱫᱚ᱾ ᱵᱷᱟᱜᱮ ᱡᱚᱠᱷᱚᱱ ᱠᱟᱹᱴᱤᱡ ᱮᱢ ᱫᱟᱲᱮᱭᱟᱜᱼᱟ ᱠᱟᱹᱴᱤᱡ ᱨᱟᱹᱥᱠᱟᱹ ᱵᱩᱡᱷᱟᱹᱜᱼᱟ ᱠᱟᱹᱢᱤ ᱨᱮ
ᱦᱮᱸ ᱦᱮᱸ ᱟᱹᱰᱤ ᱨᱟᱹᱥᱠᱟᱹ ᱥᱟᱞᱟᱜ ᱛᱮ ᱚᱱᱟ ᱠᱟᱹᱢᱤ ᱯᱩᱨᱟᱹᱣ ᱦᱩᱭᱩᱜᱼᱟ ᱚᱱᱟ
ᱟᱫᱚ ᱢᱤᱫ ᱫᱷᱟᱣ ᱠᱟᱹᱴᱤᱡ ᱡᱚᱠᱷᱚᱱ ᱦᱩᱭᱮᱱ ᱛᱟᱢᱟ ᱚᱲᱟᱜ ᱨᱮᱦᱚᱸ ᱠᱟᱹᱴᱤᱡ ᱠᱚ ᱢᱮᱱ ᱜᱚᱫᱟ ᱡᱮ ᱤᱭᱟᱹ ᱦᱮᱸ ᱟᱹᱰᱤ ᱢᱚᱸᱡᱽ ᱦᱩᱭ ᱟᱠᱟᱱᱟ ᱛᱟᱦᱚᱞᱮ ᱢᱚᱱᱮ ᱟᱨᱚ ᱨᱟᱹᱥᱠᱟᱹ ᱦᱮᱡ ᱜᱚᱫᱚᱜᱼᱟ ᱟᱫᱚ ᱩᱱᱫᱚ ᱟᱫᱚ ᱟᱨᱦᱚ ᱠᱟᱹᱢᱤ ᱥᱟᱱᱟ ᱟᱹᱱᱤᱡᱼᱟ ᱡᱮ ᱦᱟᱯᱮ ᱛᱟᱦᱚᱞᱮ ᱟᱹᱰᱤ ᱪᱮᱨᱦᱟ ᱜᱟᱱ ᱠᱟᱱ ᱠᱷᱟᱱ ᱟᱨ ᱠᱟᱹᱴᱤᱡ ᱤᱧ ᱠᱟᱹᱢᱤ ᱞᱮᱜᱮ ᱾
ᱦᱳᱭ ᱟᱨ ᱦᱚᱸ ᱟᱨ ᱦᱚᱸ ᱱᱟᱣᱟᱱᱟᱜ ᱡᱤᱱᱤᱥ ᱥᱮᱬᱟ ᱨᱮ ᱟᱨᱦᱚᱸ ᱚᱱᱮ ᱨᱟᱹᱥᱠᱟᱹ ᱵᱩᱡᱷᱟᱹᱜᱼᱟ
ᱦᱳᱭ ᱟᱨ ᱚ ᱱᱟᱣᱟ ᱡᱤᱱᱤᱥ ᱡᱚᱠᱷᱚᱱ ᱜᱮ ᱢᱤᱫ ᱫᱷᱟᱣ ᱜᱟᱱ ᱟᱠᱟᱫᱟ ᱩᱱ ᱫᱚ ᱟᱫᱚ ᱵᱟᱨ ᱯᱮ ᱫᱷᱟᱣ ᱫᱚ ᱮᱠᱫᱚᱢ ᱠᱚᱨᱟᱣ ᱜᱮ ᱥᱟᱱᱟᱣᱟ᱾
ᱦᱮᱸ ᱮᱠᱫᱚᱢ ᱦᱮᱸ ᱾
ᱟᱨ ᱱᱚᱜ ᱚᱭ ᱤᱥᱤᱱ ᱵᱟᱥᱟᱝ ᱠᱚᱦᱚᱸ ᱡᱩᱫᱤ ᱢᱤᱫ ᱫᱷᱟᱣ ᱥᱤᱵᱤᱞ ᱧᱚᱜ ᱠᱚ ᱞᱟᱹᱭ ᱟᱠᱟᱫᱟ ᱟᱫᱚ ᱡᱚ ᱟᱫᱚ ᱩᱱᱠᱷᱟᱱ ᱜᱮ ᱢᱚᱱᱮ ᱦᱩᱭᱩᱜᱼᱟ ᱦᱟᱯᱮ ᱥᱮ ᱜᱟᱯᱟ ᱟᱨ ᱢᱤᱫ ᱫᱷᱟᱣ ᱤᱧ ᱩᱛᱩ ᱞᱮᱜᱟᱭᱟ ᱛᱮᱦᱮᱧ ᱢᱟ ᱫᱚᱢᱮ ᱥᱤᱵᱤᱞ ᱟᱠᱟᱱ ᱛᱤᱧᱟ᱾
ᱦᱮᱸ ᱦᱮᱸ
ᱦᱟ ᱟᱨ ᱤᱱᱠᱟᱹ ᱤᱱᱠᱟᱹ ᱛᱮᱜᱮ ᱥᱮᱬᱟᱜ ᱠᱟᱱᱟ ᱠᱟᱹᱢᱤ ᱠᱚᱫᱚ ᱟᱨᱠᱤ
ᱦᱳᱭ ᱦᱳ
ᱟᱫᱚ ᱠᱟ. ᱠᱟᱹᱢᱤ ᱢᱟ ᱵᱟᱲᱟᱭ ᱫᱚᱨᱠᱟᱨᱚᱜ ᱠᱟᱱ ᱜᱮ ᱠᱩᱲᱤ ᱜᱤᱫᱽᱨᱟᱹ ᱦᱚᱲ ᱥᱟᱶ ᱠᱩᱲᱤ ᱜᱤᱫᱽᱨᱟᱹ ᱦᱚᱲ ᱫᱚ ᱞᱟᱹᱭ ᱛᱮ᱾ ᱴᱷᱤᱠ ᱫᱚ ᱵᱟᱝ ᱠᱟᱱᱟ ᱟᱫᱚ ᱮᱱᱛᱮ ᱨᱮᱦᱚᱸ ᱠᱟᱹᱢᱤ ᱫᱚ ᱡᱚᱛᱚ ᱦᱚᱲ ᱜᱮ ᱱᱤᱡᱮᱨᱟᱜ ᱠᱟᱹᱢᱤ ᱫᱚ ᱮᱠᱫᱚᱢ ᱵᱟᱲᱟᱭ ᱫᱚᱨᱠᱟᱨᱚᱜ ᱠᱟᱱᱟ᱾
ᱦᱮᱸ ᱦᱮᱸ ᱮᱠᱫᱚᱢ ᱱᱤᱦᱟᱹᱛ ᱜᱮ ᱞᱟᱹᱠᱛᱤᱭᱟ ᱢᱟᱱᱮ ᱱᱤᱡᱮᱨᱟᱜ ᱠᱟᱹᱢᱤ ᱫᱚ ᱾
ᱦᱳᱭ
ᱡᱷᱚᱛᱚ ᱡᱷᱚᱛᱚ ᱠᱟᱹᱢᱤ ᱜᱮ ᱥᱮᱬᱟ ᱫᱚ ᱞᱟᱹᱠᱛᱤ ᱠᱟᱱ ᱜᱮᱭᱟ ᱾
ᱦᱮᱸ ᱟᱫᱚ ᱚᱱᱟ ᱦᱟᱛᱮᱨ ᱠᱟᱡ ᱠᱚ ᱫᱚᱢᱮᱧ ᱠᱩᱥᱤᱭᱟᱜ ᱜᱮᱭᱟ ᱡᱟᱦᱟᱸ ᱫᱚ ᱛᱤ ᱛᱮᱱᱟᱜ ᱠᱟᱹᱢᱤ ᱠᱚ ᱢᱮᱱᱟᱜ ᱠᱟᱜ-ᱟ ᱟᱫᱚ - ᱟᱫᱚ ᱚᱱᱠᱟᱱᱟᱜ ᱠᱟᱹᱢᱤ ᱠᱚ ᱞᱟᱹᱜᱤᱫ ᱛᱮ ᱢᱟᱱᱮ ᱨᱤᱠᱟᱹ ᱛᱟᱦᱮᱸ ᱠᱟᱛᱮᱫ ᱫᱚ ᱵᱟᱝ ᱦᱩᱭᱩᱜᱼᱟ ᱢᱤᱫᱴᱮᱱ ᱩᱫᱩᱜ ᱦᱚᱲᱮ ᱛᱟᱦᱮᱱ